ᱦᱮᱸ
ᱚ ᱜᱚᱢᱠᱮ ᱡᱚᱦᱟᱨ ᱜᱮ ᱦᱚᱸ ᱜᱚᱢᱠᱮ ᱥᱟᱹᱜᱩᱱ ᱥᱮᱛᱟᱜ
ᱦᱮᱸ ᱥᱟᱹᱜᱩᱱ ᱥᱮᱛᱟᱜ
ᱦᱩᱸ ᱟᱨ ᱜᱚᱝᱠᱮ ᱪᱤᱠᱟᱹ ᱦᱚᱸ ᱵᱟᱝ ᱟᱨ ᱜᱚᱢᱠᱮ ᱚᱲᱟᱜ ᱠᱚᱨᱮ ᱥᱮ ᱟᱢ ᱦᱚᱸ ᱜᱚᱝᱠᱮ ᱵᱮᱥ ᱵᱟᱲᱟ ᱜᱮᱛᱚ
ᱦᱳᱭ ᱦᱳᱭ ᱱᱟᱯᱟᱭ ᱜᱮ
ᱦᱩᱸ ᱦᱮᱸ ᱤᱧ ᱦᱚᱸ ᱜᱚᱢᱠᱮ ᱱᱟᱯᱟᱭ ᱤᱧ ᱦᱚᱸ ᱜᱚᱢᱠᱮ ᱱᱟᱯᱟᱭ ᱜᱮ ᱢᱤᱱᱟᱧᱟ ᱟᱨ ᱜᱚᱝᱠᱮ ᱤᱧᱟᱹᱜ ᱨᱚᱲ ᱟᱲᱟᱝ ᱯᱩᱥᱴᱟᱹᱣ ᱥᱟᱺᱦᱤᱡ ᱟᱸᱡᱚᱢ ᱧᱟᱢᱚᱜ ᱠᱟᱱᱟ ᱥᱮ
ᱦᱳᱭ ᱦᱳᱭ ᱟᱸᱡᱚᱢᱚᱜ ᱠᱟᱱᱟ
ᱦᱮᱸ ᱦᱮᱸ ᱦᱮᱸ ᱜᱚᱝᱠᱮ ᱟᱢ ᱴᱷᱮᱱ ᱠᱷᱚᱱ ᱠᱟᱹᱴᱤᱡ ᱦᱚᱭ ᱠᱚ ᱠᱟᱹᱴᱤᱡ ᱡᱟᱹᱥᱛᱤ ᱦᱚᱭᱮᱜ ᱟᱭ ᱦᱩᱸᱛᱚ ᱢᱤᱫᱴᱷᱮᱱ ᱫᱩᱲᱩᱵ ᱠᱟᱛᱮᱜ ᱨᱚᱲ ᱞᱮᱠᱷᱟᱱ ᱵᱮᱥᱚᱜᱼᱟ ᱦᱳᱭ ᱜᱚᱝᱠᱮ ᱟᱸᱡᱚᱢᱚᱜ ᱠᱟᱱᱟ
ᱟᱪᱪᱷᱟ ᱟᱪᱪᱷᱟ
ᱦᱩᱸ ᱛᱟᱦᱚᱞᱮ ᱜᱚᱝᱠᱮ ᱦᱮᱸ ᱜᱚᱝᱠᱮ ᱞᱟᱹᱭᱫᱟᱹᱧ ᱜᱚᱝᱠᱮ ᱟᱯᱮᱥᱮᱜ ᱛᱟᱦᱚᱞᱮ ᱫᱟᱜ ᱡᱟᱹᱲᱤ ᱫᱚ ᱚᱠᱟᱞᱮᱠᱟ
ᱫᱟᱜ ᱡᱟᱹᱲᱤ ᱫᱚ ᱟᱞᱮ ᱥᱮᱱ ᱫᱟᱜ ᱡᱟᱹᱲᱤ ᱞᱟᱹᱭ ᱛᱮ ᱫᱚ ᱱᱚᱜᱭ ᱦᱚᱞᱟᱜ ᱢᱟᱦᱫᱷᱮᱨ ᱟᱲᱤᱭᱮᱫᱟᱜ ᱡᱟᱹᱲᱤ ᱜᱚᱝᱠᱮ ᱟᱫᱚ ᱛᱮᱦᱮᱧ ᱫᱚᱭ ᱨᱤᱢᱤᱞ ᱟᱠᱟᱜᱼᱟ ᱚᱱᱠᱟ ᱫᱟᱜ ᱠᱚᱫᱚ ᱛᱮᱦᱮᱧ ᱫᱚ ᱟᱹᱣᱨᱤ ᱦᱤᱡᱩᱜᱼᱟ
ᱦᱩᱸ
ᱟᱯᱮ ᱥᱮᱱ ᱫᱚ ᱚᱠᱟ ᱞᱮᱠᱟ
ᱦᱮᱸ ᱜᱚᱝᱠᱮ ᱟᱞᱮ ᱥᱮᱫ ᱦᱚᱸ ᱚᱱᱠᱟᱜ ᱜᱮ ᱫᱟᱜ ᱡᱟᱹᱲᱤ ᱠᱚᱫᱚ ᱫᱟᱜ ᱡᱟᱹᱲᱤ ᱜᱮᱭᱟᱭ ᱞᱟᱜᱟᱛᱟᱨ ᱜᱮ ᱡᱚᱨᱚᱜ ᱠᱟᱱᱟ ᱱᱤᱱᱚ ᱪᱟᱯ ᱟᱭ ᱟᱫᱚ ᱛᱮᱦᱤᱧ ᱦᱚᱸ ᱱᱟᱦᱟᱜ ᱛᱮᱦᱤᱧ ᱱᱟᱦᱟᱸᱜ ᱮ ᱢᱮᱜᱞᱟ ᱢᱮᱜᱞᱟ ᱟᱠᱟᱫᱟᱭ ᱟᱫᱚ ᱱᱤᱛᱚᱜ ᱦᱚᱸ ᱢᱚᱱᱮ ᱦᱩᱭᱩᱜ ᱠᱟᱱᱟ ᱦᱟᱸᱜ ᱠᱟᱹᱴᱤᱡ ᱯᱚᱨᱮ ᱜᱮ ᱱᱟᱦᱟᱸᱜ ᱦᱮᱡ ᱜᱚᱫᱚᱜᱼᱟ ᱱᱟᱦᱟᱜ ᱡᱚᱢ ᱡᱚᱢ
ᱟᱪᱪᱷᱟ ᱟᱪᱪᱷᱟ ᱛᱟᱦᱚᱞᱮ ᱡᱚᱢ ᱠᱚᱫᱚ ᱦᱩᱭ ᱠᱟᱱᱟ ᱥᱮ ᱵᱟᱝ ᱥᱮᱛᱟᱜ ᱨᱮ
ᱦᱮᱸ ᱜᱚᱝᱠᱮ ᱡᱚᱢ ᱠᱚᱫᱚ ᱱᱟᱜ ᱟᱹᱣᱨᱤᱟᱜᱼᱟ ᱟᱫᱚ ᱡᱚᱢ ᱦᱩᱭᱩᱜᱼᱟ ᱦᱟᱸᱜ ᱟᱫᱚ ᱤᱥᱤᱱ ᱵᱟᱥᱟᱝ ᱠᱟᱛᱮᱫ ᱤᱥᱤᱱ ᱠᱚ ᱟᱹᱣᱨᱤ ᱦᱩᱭᱩᱜᱼᱟ ᱱᱟᱦᱟᱜ ᱤᱥᱤᱱᱚᱜ ᱠᱟᱱᱟ ᱩᱢ ᱟᱪᱪᱷᱟ ᱜᱚᱝᱠᱮ ᱛᱟᱦᱚᱞᱮ ᱦᱮᱸ ᱜᱚᱝᱠᱮ ᱢᱟ ᱞᱟᱹᱭ ᱢᱮ
ᱛᱟᱦᱚᱞᱮ ᱟᱯᱮ ᱥᱮᱱ ᱱᱚᱝᱠᱟ ᱪᱟᱥ ᱠᱟᱹᱢᱤ ᱠᱚᱫᱚ ᱛᱤᱱᱟᱹᱜ ᱴᱟ ᱞᱟᱦᱟ ᱦᱩᱭ ᱮᱱᱟ
ᱦᱮᱸ ᱜᱚᱝᱠᱮ ᱪᱟᱥ ᱠᱟᱹᱢᱤ ᱠᱚᱫᱚ ᱤᱛᱟᱹ ᱠᱚᱫᱚ ᱮᱨ ᱦᱩᱭ ᱟᱠᱟᱱᱟ
ᱦᱳᱭ ᱦᱳᱭ
ᱛᱚ ᱚᱱᱟ ᱠᱚᱜᱮ ᱴᱩᱠᱴᱟ ᱡᱟᱦᱟᱸ ᱠᱚ ᱫᱟᱜ ᱠᱚ ᱧᱟᱢ ᱠᱟᱜᱟᱭ ᱚᱱᱟ ᱠᱚᱫᱚ ᱴᱩᱠᱴᱟ ᱨᱚᱦᱚᱭ ᱡᱟᱣᱨᱟᱜ ᱠᱟᱱᱟ ᱨᱚᱦᱚᱭ ᱤᱫᱤᱭᱟ ᱠᱚ ᱥᱮ ᱟᱞᱮ ᱦᱚᱞᱮ ᱨᱚᱦᱚᱭ ᱫᱟ ᱟᱫᱚ ᱡᱟᱦᱟᱸ ᱠᱚ ᱦᱩᱸ ᱡᱟᱦᱟᱸ ᱠᱚᱫᱚ ᱤᱛᱟᱹ ᱠᱟᱹᱴᱤᱡ ᱦᱩᱰᱤᱝ ᱧᱚᱜ ᱜᱮᱭᱟ ᱟᱫᱚ ᱚᱱᱟ ᱠᱚᱫᱚ ᱱᱟᱦᱟᱸᱜ ᱨᱚᱦᱚᱭ ᱵᱟᱝ ᱦᱩᱭᱩᱜ ᱠᱟᱱᱟ
ᱟᱪᱪᱷᱟ
ᱦᱩᱸ
ᱟᱞᱮ ᱥᱤᱱ ᱫᱚ ᱱᱚᱜᱼᱚᱭ ᱫᱟ ᱱᱤᱛᱚᱜ ᱫᱚ ᱚᱱᱠᱟ ᱫᱟᱜ ᱡᱟᱹᱲᱤ ᱵᱟᱝ ᱦᱩᱭ ᱠᱟᱱᱟ ᱛᱚ ᱱᱤᱛᱚᱜ ᱜᱮ ᱮᱠᱷᱚᱱ ᱜᱮ ᱚᱱᱠᱟ ᱫᱟᱜ ᱡᱟᱹᱲᱤ ᱠᱚᱫᱚ ᱚᱱᱟ ᱠᱷᱟᱹᱛᱤᱨ ᱛᱮ ᱤᱭᱟᱹ ᱠᱚ ᱟᱹᱣᱨᱤ ᱢᱟᱨᱟᱝ ᱠᱷᱟᱹᱛᱤᱨ ᱛᱮ ᱱᱤᱛᱚᱜ ᱫᱚ ᱨᱚᱦᱚᱭ ᱠᱚᱫᱚ ᱟᱹᱣᱨᱤ ᱮᱦᱚᱵ ᱦᱩᱭᱩᱜᱼᱟ
ᱚᱦ ᱜᱚᱝᱠᱮ ᱟᱞᱮ ᱫᱚ ᱨᱚᱦᱚᱭ ᱠᱚᱫᱚ ᱠᱤᱪᱷᱩ ᱫᱚ ᱨᱚᱦᱚᱭ ᱦᱩᱭᱮᱱ ᱜᱮᱭᱟ ᱟᱫᱚ ᱟᱨᱦᱚᱸ ᱜᱷᱩᱴᱩ ᱠᱚᱨᱮᱜ ᱜᱷᱩ ᱠᱚᱨᱮ ᱫᱚ ᱦᱟᱸᱜ ᱟᱨ ᱠᱚᱸᱰᱷᱟᱦ ᱠᱚᱞᱮ ᱨᱚᱦᱚᱭ ᱠᱟᱜᱼᱟ ᱦᱟᱸᱜ ᱟᱫᱚ ᱚᱱᱟ ᱠᱚᱸᱰᱷᱟᱦ ᱠᱚᱫᱚ ᱦᱟᱸᱜ ᱟᱫᱚ ᱫᱚᱢᱮ ᱫᱟᱜ ᱡᱟᱹᱲᱤᱭ ᱜᱟᱭ ᱛᱚ ᱟᱫᱚ ᱚᱱᱟ ᱛᱮ ᱠᱟᱹᱴᱤᱡ ᱡᱷᱩᱢᱟᱹ ᱫᱚ ᱡᱷᱩᱢᱟᱹᱜ ᱠᱟᱱᱟ ᱦᱟᱸᱜ ᱥᱤᱛᱩᱝ ᱠᱚᱢᱟ ᱵᱟᱝ ᱥᱤᱛᱩᱝ ᱜᱮᱭᱟᱭ
ᱦᱳᱭ ᱦᱳᱭ
ᱦᱩᱸ ᱦᱩᱸ
ᱱᱤᱠᱟᱨ ᱟᱨ ᱛᱟᱦᱚᱞᱮ ᱚᱱᱠᱟ ᱟᱯᱮᱥᱮᱱ ᱫᱚ ᱪᱟᱥ ᱠᱚᱫᱚ ᱛᱤᱱ ᱫᱷᱟᱣ ᱦᱩᱭᱩᱜᱼᱟ
ᱜᱚᱝᱠᱮ ᱟᱞᱮ ᱫᱚ ᱪᱟᱥ ᱫᱚ ᱵᱟᱨᱚ ᱢᱟᱥ ᱜᱮᱞᱮ ᱪᱟᱥ ᱜᱮᱭᱟ ᱢᱟᱱᱮ ᱵᱚᱨᱥᱟ ᱥᱚᱢᱚᱭ ᱦᱚᱸ ᱵᱚᱨᱥᱟ ᱦᱚᱸ ᱜᱮ ᱟᱨ ᱜᱚᱨᱚᱢ ᱥᱚᱢᱚᱭ ᱦᱚᱸ ᱵᱩᱨᱳ ᱪᱟᱥ ᱦᱩᱭᱩᱜ ᱜᱮᱭᱟ
ᱦᱳᱭ ᱦᱳᱭ
ᱠᱮᱱᱮᱞ ᱫᱟᱜ ᱠᱚᱞᱮ ᱧᱟᱢ ᱜᱮᱭᱟ ᱾
ᱟᱪᱷᱟ ᱟᱪᱷᱟ ᱾
ᱟᱫᱚ ᱚᱱᱟ ᱚᱱᱟ ᱠᱚ ᱟᱫᱚ ᱪᱟᱥ ᱠᱚᱫᱚ ᱢᱚᱴᱟ ᱢᱩᱴᱤ ᱵᱷᱟᱜᱮ ᱜᱮ ᱦᱩᱭᱩᱜᱭ ᱜᱮᱭᱟ ᱟᱨ ᱦᱩᱸ ᱦᱩᱸ ᱟᱨᱦᱚᱸ ᱱᱟᱹᱭ ᱫᱟᱜ ᱠᱚ ᱦᱮᱡ ᱠᱟᱱᱟ ᱟᱫᱚ ᱚᱱᱟ ᱠᱚᱛᱮ ᱦᱮᱸ ᱥᱚᱵᱡᱤ ᱠᱚᱦᱚᱸ ᱵᱷᱟᱜᱤ ᱦᱩᱭᱩᱜ ᱜᱮᱭᱟ ᱟᱨ ᱫᱷᱚᱨᱚᱱ ᱨᱮ ᱛᱚᱨᱢᱩᱡᱽ ᱠᱚᱦᱚᱸ ᱢᱚᱡ ᱵᱩᱡᱟᱹ ᱦᱩᱭᱩᱜ ᱜᱮᱭᱟ
ᱦᱳᱭ ᱦᱳᱭ ᱾
ᱦᱮᱸ ᱛᱟᱦᱚᱞᱮ ᱜᱚᱝᱠᱮ ᱟᱢ ᱫᱚ ᱰᱷᱚᱸᱜᱟ ᱠᱚᱨᱮ ᱫᱚ ᱫᱮᱡ ᱵᱟᱲᱟ ᱟᱠᱟᱱᱟ ᱥᱮ ᱵᱟᱝ?
ᱵᱟᱝ ᱵᱟᱝ ᱚᱱᱠᱟ ᱤᱭᱟᱹ ᱠᱚᱨᱮ ᱫᱚ ᱟᱞᱮ ᱥᱮᱫ ᱫᱚ ᱚᱱᱠᱟ ᱤᱭᱟᱹ ᱠᱚᱦᱚ ᱵᱟᱹᱱᱩᱜ-ᱟ ᱾ ᱟᱞᱮ ᱥᱮᱱ ᱫᱚ ᱚᱱᱠᱟ ᱤᱭᱟᱹ ᱠᱚᱦᱚᱸ ᱵᱟᱹᱱᱩᱜ-ᱟ ᱟᱨ ᱛᱟᱦᱚᱞᱮ ᱚᱱᱠᱟ ᱫᱟᱜ ᱠᱚᱱᱟ ᱟᱱᱟᱴ ᱦᱚ ᱤᱭᱟᱹ ᱜᱮᱭᱟ ᱟᱨ ᱚᱱᱠᱟ ᱢᱟᱨᱟᱝ ᱤᱭᱟᱹ ᱠᱚᱦᱚᱸ ᱵᱟᱹᱱᱩᱜ-ᱟ ᱚᱱᱟ ᱠᱷᱟᱹᱛᱤᱨ ᱛᱮ ᱚᱱᱟ ᱠᱚᱨᱮ ᱫᱚ ᱫᱮᱡ ᱫᱚ ᱵᱟᱝ ᱦᱩᱭ ᱟᱠᱟᱱᱟ
ᱦᱮᱸ ᱦᱮᱸ
ᱦᱮᱸ ᱦᱮᱸ
ᱤᱧᱦᱚ ᱜᱚᱝᱠᱮ ᱰᱷᱚᱸᱜᱟ ᱠᱚᱨᱮ ᱫᱚᱧ ᱫᱮᱡ ᱵᱟᱲᱟ ᱟᱠᱟᱱ ᱜᱮᱭᱟ ᱤᱧ ᱦᱚᱸ ᱚᱱᱠᱟ ᱫᱟᱬᱟᱱ ᱠᱚ ᱫᱟᱬᱟᱱ ᱠᱚ ᱪᱟᱞᱟ ᱦᱩᱭ ᱞᱮᱱᱟ ᱟᱫᱚ ᱚᱱᱠᱟ ᱫᱟᱬᱟᱱ ᱪᱟᱞᱟᱜ ᱥᱚᱢᱚᱭ ᱜᱮ ᱩᱱ ᱡᱚᱠᱷᱚᱱ ᱰᱷᱚᱸᱜᱟ ᱠᱚᱨᱮ ᱫᱮᱡ ᱦᱚᱛᱚ ᱫᱮᱡ ᱦᱩᱭ ᱞᱮᱱᱟ ᱦᱩᱰᱤᱧ ᱦᱩᱰᱤᱧ ᱠᱟᱹᱴᱤᱡ ᱰᱷᱚᱸᱜᱟ ᱨᱮ
ᱫᱮᱡ ᱜᱮ ᱟᱞᱮ ᱥᱮᱱ ᱫᱚ ᱚᱱᱠᱟ ᱫᱟᱬᱟᱱ ᱦᱚᱸ ᱵᱟᱝ ᱦᱩᱭ ᱟᱠᱟᱱᱟ ᱟᱨ ᱚᱱᱠᱟ ᱢᱟᱨᱟᱝ ᱤᱭᱟᱹ ᱠᱚᱫᱚ ᱵᱟᱹᱱᱩᱜ-ᱟ ᱚᱱᱟ ᱠᱷᱟᱹᱛᱤᱨ ᱛᱮ ᱚᱱᱠᱟ ᱫᱮᱡ ᱠᱚᱫᱚ ᱵᱟᱝ ᱦᱩᱭ ᱠᱟᱱᱟ
ᱚ ᱦᱮᱸᱛᱚ ᱚᱱᱠᱟ ᱜᱮ ᱢᱤᱫᱪᱚᱴᱷᱚᱴ ᱜᱚᱝᱠᱮᱧ ᱪᱟᱞᱟᱣ ᱞᱮᱱᱟ ᱚᱱᱠᱟ ᱫᱟᱬᱟᱱ ᱜᱮᱞᱮ ᱪᱟᱞᱟᱣ ᱞᱮᱱᱟ ᱜᱟᱛᱮ ᱠᱚ
ᱦᱳᱭ ᱦᱳᱭ
ᱟᱫᱚ ᱱᱚᱣᱟ ᱯᱟᱲ ᱠᱷᱚᱱ ᱦᱟᱱᱟ ᱯᱟᱦᱟᱲ ᱞᱮ ᱪᱟᱞᱟᱜ ᱞᱟᱹᱜᱤᱫ
ᱦᱳᱭ ᱦᱳᱭ
ᱟᱫᱚ ᱜᱟᱱ ᱟᱫᱚ ᱚᱱᱠᱟᱜ ᱜᱮ ᱢᱚᱴᱚᱨ ᱥᱟᱭᱠᱮᱞ ᱥᱟᱭᱠᱮᱞ ᱠᱚ ᱛᱟᱦᱮᱸ ᱠᱟᱱ ᱛᱟᱞᱮᱭᱟ ᱟᱫᱚ ᱢᱚᱴᱚᱨ ᱥᱟᱭᱠᱮᱞ ᱠᱚ ᱟᱹᱰᱤᱜᱟᱱ ᱛᱟᱦᱮᱸ ᱠᱟᱱᱟ ᱟᱨᱦᱚᱸ ᱟᱹᱰᱤᱜᱟᱱ ᱮᱴᱟᱜ ᱦᱚᱲ ᱦᱚᱸᱠᱚ ᱯᱟᱨᱚᱢᱚᱜ ᱠᱟᱱ ᱛᱟᱦᱮᱸᱜ ᱟᱫᱚ ᱰᱷᱚᱸᱜᱟ ᱨᱮᱠᱚ ᱩᱱᱠᱩᱠᱚ ᱦᱚ ᱞᱟᱫᱮ ᱜᱮᱭᱟ ᱟᱨ ᱩᱱᱠᱩ ᱞᱟᱹᱣᱲᱤᱭᱟᱹ ᱠᱚᱦᱚᱸ ᱟᱠᱚᱣᱟᱜ ᱯᱚᱭᱥᱟ ᱞᱟᱞᱚᱪ ᱛᱮ ᱠᱷᱟᱹᱛᱤᱨ ᱫᱚᱢᱮ ᱠᱚ ᱞᱟᱫᱮ ᱠᱮᱜ-ᱟ ᱾
ᱦᱳᱭ ᱦᱳᱭ
ᱟᱫᱚ ᱛᱟᱞᱟ ᱫᱟᱜ ᱡᱚᱠᱷᱚᱱ ᱞᱮ ᱛᱤᱭᱟᱹᱜ ᱠᱟᱜ-ᱟ ᱟᱫᱚ ᱜᱚᱝᱠᱮ ᱩᱱ ᱡᱚᱠᱷᱚᱱ ᱫᱚ ᱦᱮᱸ ᱡᱚᱠᱷᱚᱱ ᱫᱚ ᱟᱫᱚ ᱚᱱᱮ ᱢᱤᱫ ᱵᱤᱛᱛᱟᱹ ᱜᱟᱱ ᱫᱟᱜ ᱠᱷᱚᱱ ᱪᱮᱛᱟᱱ ᱨᱮ ᱢᱮᱱᱟᱜ-ᱟ ᱚᱱᱠᱟ ᱰᱩᱵᱩᱡ ᱰᱩᱵᱩᱡ ᱚᱵᱚᱥᱛᱷᱟ ᱾ ᱚᱱᱠᱟ ᱠᱟᱛᱮ ᱦᱮᱸ ᱚᱱᱠᱟ ᱠᱟᱛᱮ ᱚᱱᱟ ᱫᱚᱨᱭᱟ ᱨᱮᱟᱞᱮ ᱯᱟᱨᱚᱢ ᱠᱮᱜ-ᱟ ᱟᱹᱰᱤ ᱵᱚᱛᱚᱨ ᱞᱮ ᱵᱩᱡᱷᱟᱹᱣ ᱞᱮᱱ ᱛᱟᱦᱮᱸᱫ ᱜᱚᱢᱠᱮ ᱩᱱ ᱡᱚᱠᱷᱚᱱ
ᱟᱪᱷᱟ ᱟᱪᱷᱟ ᱟᱪᱷᱟ ᱮᱠᱟᱞ ᱚᱱᱟ ᱫᱚ ᱵᱚᱛᱚᱨ ᱫᱚ ᱵᱩᱡᱷᱟᱹᱜ ᱜᱮᱭᱟ
ᱦᱮᱸ
ᱦᱩᱸ ᱟᱨ ᱛᱟᱦᱚᱞᱮ ᱚᱱᱠᱟ ᱟᱯᱮ ᱥᱮᱫ ᱫᱚ ᱵᱤᱨ ᱠᱚᱫᱚ ᱚᱠᱟᱞᱮᱠᱟ ᱢᱮᱱᱟᱜ-ᱟ ᱾
ᱦᱮᱸ ᱜᱚᱝᱠᱮ ᱟᱞᱮ ᱥᱮᱫ ᱫᱚ ᱵᱤᱨ ᱠᱚᱫᱚ ᱢᱮᱱᱟᱜ ᱜᱮᱭᱟ ᱾ ᱫᱚᱢᱮ ᱵᱚᱲᱚ ᱵᱤᱨ ᱫᱚ ᱵᱟᱝ ᱜᱚᱝᱠᱮ ᱩᱱᱠᱩ ᱚᱱᱮ ᱦᱩᱰᱤᱧ ᱜᱮᱭᱟ ᱛᱚᱵᱮ ᱥᱟᱦᱟᱱ ᱥᱟᱠᱟᱢ ᱥᱮ ᱳᱫ ᱯᱩᱴᱠᱟᱹ ᱞᱟᱹᱜᱤᱫ ᱫᱚ ᱫᱚᱢᱮ ᱠᱚ ᱧᱟᱢᱚᱜ ᱜᱮᱭᱟ
ᱟᱪᱷᱟ ᱟᱪᱷᱟ ᱾
ᱜᱚᱢᱠᱮ ᱟᱯᱮ ᱥᱮ
ᱟᱞᱮ ᱥᱮᱫ ᱱᱚᱝᱠᱟ ᱵᱤᱨ ᱠᱚ ᱞᱟᱹᱭ ᱛᱮᱫᱚ ᱚᱱᱠᱟ ᱢᱟᱨᱟᱝ ᱵᱤᱨ ᱠᱚᱫᱚ ᱵᱟᱹᱱᱩᱜ-ᱟ ᱚᱱᱠᱟ ᱾ ᱵᱤᱨ ᱠᱚᱫᱚ ᱦᱩᱰᱤᱧ ᱦᱩᱰᱤᱧ ᱜᱮᱭᱟ
ᱦᱮᱸ
ᱢᱟᱨᱟᱝ ᱚᱱᱠᱟ ᱵᱤᱨ ᱠᱚᱫᱚ ᱵᱟᱹᱱᱩᱜ-ᱟ᱾
ᱦᱮᱸ ᱜᱚᱢᱠᱮ ᱛᱟᱦᱞᱮ ᱩᱱᱠᱩ ᱯᱩᱴᱠᱟᱹ ᱠᱚ ᱥᱮ ᱚᱱᱮ ᱦᱮᱸᱫᱮ ᱯᱟᱴᱠᱟ ᱯᱩᱲ ᱯᱟᱴᱠᱟ ᱢᱚᱴᱟ ᱳᱫ ᱠᱚ ᱚᱱᱟ ᱠᱚᱫᱚ ᱜᱚᱝᱠᱮ ᱚᱢᱚᱱᱚᱜ ᱜᱮᱭᱟ ᱥᱮ ᱵᱟᱝ
ᱚᱱᱟ ᱠᱚᱫᱚ ᱚᱢᱚᱱᱚᱜ ᱜᱮᱭᱟ ᱚᱱᱟ ᱠᱚᱫᱚ ᱧᱟᱢᱚᱜ ᱜᱮᱭᱟ ᱚᱱᱟ ᱠᱚᱫᱚ ᱡᱚᱢ ᱦᱩᱭᱩᱜ ᱛᱟᱦᱮᱱ ᱜᱮᱭᱟ
ᱦᱩᱸ ᱜᱚᱝᱠᱮ ᱱᱮᱛᱟᱨ ᱜᱮᱛᱚ ᱚᱱᱮ ᱦᱮᱸᱫᱮ ᱯᱷᱟᱨᱠᱟ ᱯᱷᱩᱞ ᱯᱷᱟᱨᱠᱟ ᱧᱟᱢᱚᱜ-ᱟ ᱚᱱᱟ ᱜᱚᱝᱠᱮ ᱵᱟᱝ ᱥᱚᱲᱮ ᱠᱟᱛᱮᱜ ᱫᱚᱢᱮ ᱥᱤᱵᱤᱞᱟ
ᱦᱮᱥᱮ ᱮᱠᱟᱭ ᱫᱚ ᱚᱱᱠᱟ ᱞᱮ ᱡᱚᱢ ᱫᱚ ᱵᱟᱝ ᱦᱩᱭ ᱠᱟᱱᱟ ᱧᱮᱞ ᱫᱚ ᱦᱩᱭ ᱠᱟᱱᱟ
ᱚᱻ
ᱦᱳᱭ
ᱦᱮᱸ ᱛᱟᱦᱞᱮ ᱜᱚᱝᱠᱮ ᱪᱮᱫ ᱠᱚᱢ ᱪᱤᱠᱟᱹ ᱵᱟᱲᱟᱭ ᱜᱮᱭᱟ ᱦᱮᱸ ᱞᱟᱹᱭᱫᱟᱹᱧ ᱜᱚᱝᱠᱮ ᱛᱟᱦᱚᱞᱮ ᱪᱮᱫ ᱠᱚᱢ ᱪᱤᱠᱟᱹ ᱵᱟᱲᱟᱭ
ᱚᱱᱠᱟ ᱤᱭᱟᱹ ᱞᱟᱹᱭ ᱛᱮᱫᱚ ᱱᱤᱛᱚᱜ ᱫᱚ ᱚᱲᱟᱜ ᱨᱮᱱᱟᱜ ᱠᱟᱹᱢᱤ ᱥᱟᱶᱛᱮ ᱚᱞᱚᱜ ᱯᱟᱲᱦᱟᱜ ᱠᱚᱦᱚᱸ ᱧᱮᱞ ᱦᱩᱭᱩᱜ ᱠᱟᱱᱟ ᱵᱟᱱᱟᱨ ᱜᱮ ᱢᱤᱫ ᱥᱟᱶᱛᱮ
ᱦᱮᱸ ᱠᱟᱹᱢᱤ ᱦᱚᱸ ᱠᱟᱹᱢᱤ ᱫᱚᱨᱠᱟᱨ ᱠᱟᱱ ᱛᱟᱵᱚᱱᱟ
ᱦᱳᱭ ᱦᱳᱭ
ᱦᱩ
ᱮᱠᱟᱞ ᱮᱠᱟᱞ ᱠᱟᱹᱢᱤ ᱠᱟᱹᱢᱤ ᱦᱚᱸ ᱞᱟᱜᱟᱜ ᱜᱮᱭᱟ ᱟᱨ ᱚᱱᱟ ᱥᱟᱶᱛᱮ ᱱᱤᱛᱚᱜ ᱤᱭᱟᱹ ᱨᱮᱫᱚ ᱚᱞᱚᱜ ᱯᱟᱲᱦᱟᱜ ᱦᱚᱸ ᱫᱚᱨᱠᱟᱨ ᱜᱮᱭᱟ
ᱦᱮᱸ ᱵᱟᱠᱷᱟᱱ ᱡᱚᱛᱚ ᱥᱮᱫ ᱛᱮᱜᱮ ᱞᱟᱦᱟᱜ ᱦᱩᱭᱩᱜ ᱛᱟᱵᱚᱱᱟ
ᱮᱠᱟᱞ ᱮᱠᱟᱞ ᱮᱠᱟᱞ
ᱦᱮᱸ ᱜᱚᱝᱠᱮ ᱛᱟᱦᱞᱮ ᱜᱩᱨᱩ ᱦᱮᱸ ᱜᱚᱢᱠᱮ ᱞᱟᱹᱭ ᱢᱮ
ᱚᱝᱠᱟ ᱟᱯ ᱥᱮᱱ ᱫᱚ ᱚᱱᱠᱟ ᱪᱮᱫ ᱫᱟᱨᱮ ᱠᱚ ᱥᱮ ᱵᱟᱜᱟᱱ ᱠᱚ ᱵᱤᱥᱤ ᱢᱮᱱᱟᱜᱼᱟ
ᱦᱮᱸ ᱜᱚᱝᱠᱮ ᱟᱞᱮᱥᱮᱫ ᱫᱚ ᱥᱟᱨᱡᱚᱢ ᱠᱚ ᱢᱮᱱᱟᱜ ᱜᱮᱭᱟ ᱜᱚᱝᱠᱮ ᱥᱟᱨᱡᱚᱢ ᱫᱟᱨᱮ ᱠᱚ ᱟᱫᱚ ᱚᱱᱟ ᱠᱷᱟᱹᱛᱤᱨ ᱜᱮ ᱚᱱᱮ ᱚᱱᱟ ᱚᱱᱟ ᱠᱚᱨᱮ ᱥᱟᱦᱟᱱ ᱯᱟᱞᱟ ᱠᱚ ᱡᱚᱠᱷᱚᱱ ᱥᱮᱭᱟᱜ ᱟᱥᱮ ᱥᱮᱭᱟ ᱯᱚᱨᱮ ᱩᱱᱠᱩ ᱩᱱᱠᱩ ᱩᱱᱠᱩ ᱩᱫ ᱠᱚ ᱫᱚᱢᱮ ᱠᱚ ᱢᱟᱹᱱᱩᱜᱼᱟ ᱩᱱᱠᱩ ᱦᱮᱸᱫᱮ ᱯᱷᱟᱴᱠᱟ ᱠᱚ ᱯᱩᱲ ᱯᱟᱴᱠᱟ ᱠᱚ ᱥᱮ ᱢᱚᱛᱟᱢ ᱩᱫ ᱫᱚᱢᱮ ᱠᱚ ᱚᱢᱚᱱᱚᱜᱼᱟ ᱫᱚᱢᱮ ᱠᱚ ᱚᱢᱚᱱᱚᱜᱼᱟ ᱛ ᱦᱟᱞᱟᱝ ᱠᱚ ᱟᱫᱚ ᱡᱟᱦᱟᱸᱭ ᱠᱚᱠᱚ ᱦᱟᱞᱟᱝ ᱥᱮᱬᱟ ᱜᱮᱭᱟ ᱯᱟᱹᱨᱠᱟᱹᱣ ᱜᱮᱭᱟ ᱠᱚ ᱩᱱᱠᱩ ᱫᱚ ᱫᱚᱢᱮ ᱠᱚ ᱦᱟᱞᱟᱝᱧᱚᱜ ᱠᱚᱜᱮᱭᱟ ᱟᱹᱠᱷᱨᱤᱧ ᱦᱚᱸᱠᱚ ᱟᱹᱠᱷᱨᱤᱧ ᱠᱚᱜᱮᱭᱟ
ᱦᱳᱭ ᱦᱳᱭ
ᱜᱚᱝᱠᱮ ᱛᱟᱦᱞᱮ ᱟᱯᱮᱥᱮᱫ ᱫᱚ ᱡᱟᱦᱟᱱ ᱝᱠᱟ ᱯᱟᱛᱟ ᱥᱮ ᱯᱚᱨᱚᱵᱽ ᱦᱩᱭ ᱵᱟᱲᱟᱜ ᱜᱮᱭᱟ ᱥᱮ ᱵᱟᱝ
ᱟᱞᱮᱥᱮᱫ ᱱᱚᱝᱠᱟ ᱯᱟᱛᱟ ᱯᱚᱨᱚᱵᱽ ᱞᱟᱹᱭ ᱛᱮᱫᱚ ᱚᱝᱠᱟ ᱯᱟᱛᱟ ᱯᱚᱨᱚᱵᱽ ᱠᱚᱫᱚ ᱚᱱᱠᱟ ᱫᱚ ᱵᱟᱝ ᱦᱩᱭᱩᱜᱼᱟ ᱟᱵᱚᱣᱟᱜ ᱦᱚᱸᱜ ᱚᱭ ᱵᱟᱦᱟ ᱥᱚᱦᱚᱨᱟᱭ ᱚᱱᱟᱜᱮ ᱦᱩᱭᱩᱜᱼᱟ ᱚᱱᱠᱟ ᱯᱟᱛᱟ ᱯᱚᱨᱚᱵᱽ ᱠᱚᱫᱚ ᱚᱱᱠᱟ ᱫᱚ ᱵᱟᱹᱱᱩᱜᱼᱟ
ᱦᱩᱸ
ᱟᱯᱮᱥᱱ ᱫᱚ ᱛᱟᱦᱚᱞᱮ ᱚᱱᱠᱟ ᱠᱚᱜᱮ ᱪᱮᱫ ᱠᱚ ᱦᱩᱭᱩᱜᱼᱟ
ᱜᱚᱝᱠᱮ ᱟᱞᱮ ᱥᱮᱫ ᱦᱚᱸ ᱚᱱᱠᱟ ᱞᱮᱠᱟ ᱫᱚ ᱵᱟᱝ ᱦᱩᱭᱩᱜᱼᱟ ᱦᱩᱭ ᱫᱚ ᱛᱚᱵᱮ ᱢᱟᱫᱷᱮᱨ ᱢᱤᱫᱴᱟᱝ ᱦᱩᱭᱳᱮᱱᱟ ᱵᱩᱨᱩ ᱵᱚᱸᱜᱟ
ᱟᱪᱪᱷᱟ ᱟᱪᱪᱷᱟ
ᱚᱱᱟ ᱫᱚ ᱡᱷᱟᱲᱠᱷᱚᱸᱰ ᱡᱷᱟᱲᱠᱷᱚᱸᱰ ᱢᱟᱱᱮ ᱯᱟᱲᱟᱜ ᱠᱟᱱᱟ ᱡᱷᱟᱲᱠᱷᱚᱱᱰ ᱥᱮᱫ ᱟᱫᱚ ᱚᱱᱛᱮ ᱪᱟᱞᱟᱣ ᱦᱩᱭ ᱞᱮᱱᱟ ᱟᱫᱚᱼᱼ ᱦᱮᱸ ᱟᱫᱚ ᱱᱤᱭᱟᱹ ᱵᱟᱨᱠᱮ ᱯᱳᱭᱞᱳ ᱪᱟᱞᱟᱣ ᱦᱩᱭᱱᱟ ᱛᱚ
ᱮᱠᱟᱞ ᱮᱠᱟᱞ, ᱢᱟᱱᱮ
ᱦᱮᱸ ᱦᱮᱸ ᱜᱚᱝᱠᱮ ᱞᱟᱹᱭ ᱢᱮ
ᱢᱟᱱᱮ ᱚᱸᱰᱮ ᱫᱚ ᱚᱠᱟᱞᱮᱠᱟ ᱦᱩᱭᱩᱜᱼᱟ?
ᱚᱸᱰᱮ ᱫᱚ ᱜᱚᱝᱠᱮ ᱦᱸ ᱞᱟᱹᱭᱟᱠᱚ ᱚᱸᱰᱮ ᱵᱩᱨᱩ ᱨᱮ ᱢᱤᱫ ᱴᱟᱝ ᱵᱚᱸᱜᱟ ᱢᱮᱱᱟᱭᱟ ᱾ ᱢᱟᱨᱟᱝ ᱵᱩᱨᱩ ᱠᱚ ᱞᱟᱹᱭ ᱠᱟᱱᱟ ᱞᱟᱹᱭ ᱠᱟᱱᱟ ᱾ ᱧᱩᱛᱩᱢ ᱛᱮ ᱯᱩᱡᱟᱹ ᱯᱟᱥᱟ ᱠᱚ ᱦᱩᱭᱩᱜ ᱜᱮᱭᱟ, ᱢᱟᱨᱟᱝ ᱵᱩᱨᱩ ᱧᱩᱛᱩᱢ ᱛᱮ ᱾ ᱟ ᱞᱮ ᱟᱠᱚ ᱵᱟᱝᱢᱟ, ᱚᱱᱟ ᱯᱩᱡᱟᱹ ᱯᱚᱨᱮᱜᱮ, ᱫᱟᱜ ᱡᱟᱹᱲᱤ ᱠᱚ ᱠᱚᱦᱚ ᱟᱫᱚ ᱦᱩᱭᱩᱜ-ᱟ ᱾
ᱦᱮᱸ ᱟᱨ ᱚᱱᱟ ᱯᱟᱥᱮ ᱟ ᱟᱹᱛᱩᱳ ᱨᱮᱜᱮ ᱢᱤᱫᱴᱟᱝ ᱢᱮᱱᱟᱜᱼᱟ ᱾ ᱵᱟᱲᱟ ᱜᱷᱟᱴ ᱵᱚᱞᱮ, ᱚᱸᱰᱮ ᱦᱚᱸ ᱰᱟ ᱟᱹᱰᱤ ᱢᱤᱫᱴᱟᱝ ᱟᱵᱚ ᱞᱟᱠᱪᱟᱨ ᱮᱱᱮᱡ ᱥᱮᱨᱮᱧ ᱠᱚ ᱥᱟᱯᱲᱟᱣ ᱠᱟᱜᱼᱟ ᱠᱚ ᱾ ᱚᱸᱰᱮ ᱨᱮᱱ ᱠᱚᱢᱤᱴᱤ ᱠᱚ
ᱦᱳᱭ ᱦᱳᱭ
ᱟᱫᱚ ᱚᱸᱰᱮ ᱜᱮ ᱦᱮᱸ ᱟᱨ ᱚᱸᱰᱮᱜᱮ ᱟᱹᱰᱤ ᱟᱵᱚ ᱥᱟᱸᱛᱟᱲ ᱵᱚᱭᱦᱟ ᱠᱚ, ᱥᱮ ᱫᱟᱫᱟ ᱫᱟᱹᱭᱤ ᱛᱟᱠᱚ᱾ ᱟᱹᱰᱤ ᱜᱟᱱ ᱥᱴᱚᱞ ᱠᱚᱠᱚ ᱵᱚᱥᱟᱣ ᱠᱟᱜᱼᱟ, ᱚᱠᱚᱭ ᱫᱚ ᱨᱮᱭᱟᱜ ᱚᱠᱚᱭ ᱫᱚ ᱛᱤᱨᱭᱳ ᱵᱟᱱᱟᱢ ᱨᱮᱭᱟ, ᱟᱨ ᱚᱠᱚᱭ ᱫᱚ ᱨᱮᱦᱮᱫ ᱨᱟᱱ, ᱢᱩᱨᱜᱟᱹᱱ ᱨᱮᱭᱟᱜ ᱾ ᱚᱱᱠᱟ ᱜᱮ ᱾ ᱚᱸᱰᱮ ᱜᱚᱝᱠᱮ ᱛᱟᱦᱚᱞᱮ ᱵᱟᱢ ᱪᱟᱞᱟᱣ ᱵᱟᱲᱟ ᱟᱠᱟᱱᱟ ᱾
ᱵᱟᱝ ᱵᱟᱝ ᱚᱱᱠᱟ ᱪᱟᱞᱟᱣ ᱫᱚ ᱵᱟᱝ ᱦᱩᱭ ᱠᱟᱱᱟ, ᱟᱸᱡᱚᱢ ᱟᱸᱡᱚᱢ ᱜᱮ ᱟᱸᱡᱚᱢ ᱦᱩᱭ ᱟᱠᱟᱱᱟ ᱪᱟᱞᱟᱣ ᱫᱚ ᱵᱟᱝ ᱪᱟᱞᱟᱣ ᱦᱩᱭ ᱠᱟᱱᱟ ᱚᱠᱛᱚ ᱠᱚ ᱵᱟᱝ ᱧᱟᱢ ᱠᱟᱱ ᱠᱷᱟᱹᱛᱤᱨ ᱛᱮ ᱾
ᱦᱩᱸᱻ ᱦᱮᱸ ᱜᱚᱝᱠᱮ ᱚᱸᱰᱮ ᱟᱥᱚᱜ ᱟᱹᱧ ᱜᱮ ᱦᱤᱡᱩᱜ ᱠᱟᱱ ᱫᱟᱨᱟᱭ ᱨᱮᱫᱚ ᱪᱟᱞᱟᱜ ᱢᱮ ᱧᱮᱞ ᱟᱹᱜᱩᱭ ᱢᱮ, ᱚᱱᱮ ᱧᱮᱞ ᱞᱮᱠᱟ ᱞᱮᱠᱟᱱ ᱡᱤᱱᱤᱥ ᱢᱮᱱᱟᱜᱼᱟ, ᱱᱤᱭᱟᱹ ᱞᱮᱠᱟᱱ ᱡᱤᱱᱤᱥ ᱵᱚᱞᱛᱮ ᱚᱸᱰᱮ ᱵᱩᱨᱩ ᱪᱟᱞᱟᱣ ᱠᱟᱛᱮᱜ, ᱚᱸᱰᱮ ᱡᱟᱦᱟᱸ ᱨᱟᱹᱥᱠᱟᱹ ᱟᱨᱠᱤ ᱵᱩᱨᱩ ᱫᱮᱡ ᱠᱟᱛᱮᱫ ᱾ ᱛᱟᱨᱯᱚᱨᱮ ᱚᱱᱰᱮᱸ ᱛᱟᱨᱯᱚᱨᱮ ᱟᱬᱜᱚ ᱨᱮ ᱡᱟᱦᱟᱸ ᱯᱟᱛᱟ ᱰᱟᱹᱦᱤ ᱠᱟᱱᱟ ᱚᱸᱰᱮ ᱦᱚᱸ ᱪᱟᱞᱟᱣ ᱠᱟᱛᱮᱜ ᱡᱟᱦᱟᱸ ᱧᱮᱞ ᱡᱚᱝ ᱞᱮᱠᱟ, ᱟᱨᱠᱤ
ᱦᱳᱭ ᱦᱳᱭ
ᱦᱩᱸ ᱚᱱᱮ ᱚᱱᱠᱟ ᱜᱮ ᱜᱚᱝᱠᱮ ᱡᱚᱠᱷᱚᱱ ᱯᱟᱛᱟ ᱰᱟᱹᱦᱤ ᱨᱮ ᱵᱚᱞᱚ ᱦᱩᱭᱮᱱᱟ ᱥᱮ,
ᱦᱳᱭ ᱦᱳᱭ
ᱚᱸᱰᱮ ᱡᱟᱦᱟᱸ ᱡᱚᱲ ᱛᱤᱨᱭᱳ, ᱵᱟᱱᱟᱢ ᱨᱮᱛᱟᱣᱛᱮ, ᱛᱩᱢᱫᱟᱜ ᱴᱟᱢᱟᱠ ᱠᱟᱛᱮᱜ ᱡᱚᱠᱷᱚᱱ ᱠᱚ ᱨᱩᱭᱮᱜ-ᱟ ᱥᱮ᱾ ᱮᱛᱚ ᱢᱚᱸᱡᱽ ᱢᱤᱫᱴᱟᱝ ᱟᱸᱡᱚᱢᱚᱜ ᱠᱟᱱ ᱛᱟᱦᱮᱸᱫ ᱯᱩᱨᱟᱹ ᱦᱚᱲᱢᱚ ᱠᱚᱦᱚᱸ ᱨᱩᱢᱩᱭᱚᱜ ᱠᱟᱱ ᱛᱟᱦᱮᱸᱫ ᱾ ᱚᱱᱮ ᱚᱱᱠᱟ ᱟᱹᱰᱤ ᱩᱱᱟᱹᱜ ᱪᱚᱜᱚᱲ ᱩᱱᱟᱹᱜ ᱢᱚᱸᱡᱽ ᱟᱸᱡᱚᱢᱚᱜ ᱠᱟᱱ ᱛᱟᱦᱮᱸᱫ ᱾
ᱟᱪᱪᱷᱟ ᱟᱪᱪᱷᱟ
ᱦᱩᱸ
ᱟᱹᱰᱤ ᱱᱟᱯᱟᱭ, ᱟᱨ ᱛᱟᱦᱚᱞᱮ ᱚᱸᱰᱮ ᱫᱚ ᱚᱱᱠᱟ, ᱚᱠᱟ ᱞᱮᱠᱟᱱ ᱚᱠᱛᱚ ᱨᱮ ᱦᱩᱭᱩᱜ ᱛᱟᱦᱮᱸᱱᱟ ᱾
ᱚᱱᱟ ᱫᱚ ᱜᱚᱝᱠᱮ ᱱᱮᱜ ᱱᱮᱛᱟᱨ ᱜᱮ ᱦᱳᱭᱳᱜᱼᱟ ᱦᱚᱞᱟ ᱢᱟᱫᱮᱨ ᱦᱩᱭᱮᱱᱟ ᱾
ᱟᱪᱪᱷᱟ ᱟᱪᱪᱷᱟ
ᱦᱩᱸᱻ
ᱦᱮᱸ ᱟᱨ ᱛᱟᱦᱞᱮ ᱚᱸᱰᱮ ᱚᱱᱠᱟ ᱾ ᱧᱮᱞ ᱡᱚᱝ ᱛᱮᱱᱟᱜ ᱫᱚ, ᱟᱨ ᱚᱱᱠᱟ ᱪᱮᱫ ᱠᱚ ᱢᱮᱱᱟᱜᱼᱟ ᱾
ᱚᱸᱰᱮ ᱫᱚ ᱜᱚᱝᱠᱮ ᱧᱮᱞ ᱡᱚᱝ ᱛᱮᱱᱟᱜ ᱟᱫᱚ, ᱚᱸᱰᱮ ᱚᱸᱰᱮ ᱫᱚ ᱟᱹᱰᱤ ᱵᱮ ᱠᱚ ᱟᱹᱰᱤ ᱵᱚᱸᱜᱟ ᱚᱸᱰᱮ ᱫᱚ ᱵᱚᱸᱜᱟ ᱫᱚ ᱫᱚᱢᱮ ᱡᱟᱜᱽᱨᱚᱛᱚ ᱜᱮᱭᱟ ᱞᱟᱹᱭᱟ ᱠᱚ᱾
ᱟᱪᱪᱷᱟ ᱟᱪᱪᱷᱟ
ᱞᱟᱹᱭᱟ ᱠᱚ ᱚᱸᱰᱮ ᱡᱟᱦᱟᱸᱭ ᱡᱩᱫᱤ ᱢᱟᱱᱚᱛ ᱠᱟᱜᱼ ᱟᱭ ᱩᱱᱤ ᱢᱟᱱᱚᱛ ᱠᱚᱫᱚ ᱞᱟᱹᱭᱟ ᱠᱚ ᱯᱩᱨᱚᱱ ᱟᱠᱟᱱ ᱛᱟᱭᱟ ᱟᱫᱚ ᱟᱨᱦᱚᱸ ᱢᱤᱫᱴᱟᱝ ᱜᱚᱝᱠᱮ ᱟᱸᱡᱚᱢ ᱠᱮᱜᱼᱟ ᱚᱸᱰᱮ ᱡᱟᱦᱟᱸᱭ ᱠᱚ ᱢᱟᱱᱚᱛ ᱠᱟᱜᱼᱟ ᱥᱮ
ᱦᱳᱭ ᱦᱳᱭ
ᱟᱫᱚ ᱩᱱᱤ ᱡᱟᱦᱟᱸ ᱡᱤᱭᱟᱹᱞᱤ ᱠᱚ ᱮᱢ ᱨᱮᱭᱟᱜ ᱠᱚ ᱨᱤᱠᱟᱹ ᱟᱠᱟᱜᱼᱟ᱾ ᱟᱫᱚ ᱠᱚ ᱞᱟᱹᱭᱟᱠᱚ ᱵᱟᱝᱢᱟ ᱩᱱᱤ ᱫᱚ ᱩᱱᱤ ᱵᱚᱸᱜᱟ ᱠᱟᱛᱮᱫ ᱩᱱᱤ ᱡᱤᱭᱟᱹᱞᱤ ᱵᱚᱸᱜᱟ ᱠᱟᱛᱮᱫ ᱫᱚ ᱞᱟᱹᱭ ᱠᱚ ᱚᱱᱟ ᱥᱤᱵᱱᱟ ᱨᱮᱜᱮ ᱡᱚᱢ ᱪᱟᱵᱟ ᱦᱚᱴᱚ ᱠᱚᱭ ᱦᱩᱭᱩᱜᱼᱟ᱾ ᱱᱚᱛᱮ ᱚᱲᱟᱜ ᱟᱹᱜᱩ ᱠᱚᱫᱚ ᱞᱟᱹᱭ ᱟᱠᱚ ᱵᱟᱝ ᱜᱟᱱᱚᱜᱼᱟ᱾
ᱟᱪᱪᱷᱟ ᱟᱪᱪᱷᱟ
ᱦᱮᱸ ᱟᱨ ᱟᱹᱰᱤ ᱟᱹᱰᱤ ᱥᱟᱹᱜᱤᱧ ᱥᱟᱹᱜᱤᱧ ᱠᱷᱚᱱ ᱦᱚᱲ ᱠᱚᱠᱚ ᱦᱤᱡᱩᱜ ᱜᱮᱭᱟ᱾
ᱦᱳᱭ ᱦᱳᱭ
ᱦᱮᱸ
ᱮᱠᱟᱞ ᱮᱠᱟᱞ, ᱦᱳᱭᱛᱚ ᱢᱟ ᱛᱟᱦᱞᱮ ᱜᱚᱝᱠᱮ ᱱᱚᱝᱠᱟ ᱜᱮ ᱨᱚᱯᱚᱲ ᱦᱩᱭᱩᱜᱼᱟ᱾
ᱚᱠᱛᱚ ᱠᱚ ᱧᱟᱢ ᱞᱮᱱᱠᱷᱟᱱ ᱟᱨᱚ ᱦᱟᱸᱜ ᱨᱚᱯᱚᱲ ᱦᱩᱭᱩᱜᱼᱟ᱾
ᱦᱮᱸ ᱜᱚᱝᱠᱮ ᱟᱞᱟᱝ ᱟᱜ ᱥᱩᱢᱟᱹᱭ ᱦᱚᱸ ᱦᱩᱭ ᱦᱮᱡ ᱮᱱᱟ᱾
ᱦᱳᱭ ᱦᱳᱭ
ᱦᱩᱸ ᱟᱫᱚ ᱱᱚᱣᱟ ᱥᱚᱢᱚᱭ ᱜᱮ ᱡᱟᱜ ᱵᱷᱟᱜᱮ ᱵᱟᱹᱲᱤᱡ ᱞᱟᱝ ᱨᱚᱯᱚᱲ ᱮᱱᱟ᱾
ᱮᱠᱟᱞ ᱮᱠᱟᱞ ᱮᱠᱟᱞ
ᱦᱩᱸ ᱛᱚ ᱜᱚᱝᱠᱮ ᱟᱢ ᱦᱚᱸ ᱱᱟᱯᱟᱭ ᱵᱟᱲᱟ ᱢᱚᱡᱽ ᱛᱮ ᱛᱟᱦᱮᱱ ᱢᱮ᱾
ᱦᱳᱭ ᱦᱳᱭ ᱦᱳᱭ
ᱦᱩᱸ ᱤᱧ ᱦᱚᱸ ᱱᱟᱯᱟᱭ ᱵᱟᱲᱟᱜᱤᱧ ᱛᱟᱦᱮᱱᱟ᱾ ᱥᱮ ᱱᱤᱛ ᱢᱤᱱᱟᱹᱧᱟ ᱦᱮᱸ ᱦᱮᱸ ᱜᱚᱝᱠᱮ ᱢᱟ ᱛᱟᱦᱞᱮ ᱱᱤᱭᱟᱹ ᱵᱮᱲᱟ ᱫᱚ ᱱᱚᱝᱠᱟᱜᱮ᱾
ᱦᱳᱭ ᱦᱳᱭ
ᱦᱮᱸ ᱡᱚᱦᱟᱨ ᱜᱮ ᱜᱚᱢᱠᱮ᱾